ᱦᱮᱞᱳ ᱦᱮᱸ ᱵᱚᱭᱦᱟ ᱡᱚᱦᱟᱨ ᱜᱤ ᱾
ᱡᱚᱦᱟᱨ ᱡᱚᱦᱟᱨ
ᱟᱨ ᱨᱚᱲ ᱠᱩ ᱪᱮᱞᱠᱟ ᱱᱟᱯᱟᱭ ᱜᱮ ᱟᱸᱡᱚᱢ ᱥᱮᱴᱮᱨᱚᱜ ᱠᱟᱱ ᱛᱤᱧᱟ ᱛᱚ?
ᱦᱳᱭ ᱦᱳᱭ ᱛᱷᱚᱲᱟ ᱦᱟᱣᱟ ᱫᱷᱟᱨᱟ ᱜᱤ ᱟᱸᱡᱚᱢᱚᱜ ᱠᱟᱱᱟ ᱾
ᱟᱪᱪᱷᱟ ᱟᱪᱪᱷᱟ ᱾
ᱛᱷᱚᱲᱟ ᱦᱚᱭ ᱧᱚᱜ ᱫᱟ ᱾ ᱟᱨ ᱟᱹᱞᱤᱧᱟᱹᱜ ᱫᱚ ᱴᱷᱤᱠ ᱜᱮᱭᱟ ᱛᱚ?
ᱦᱮᱸ ᱦᱮᱸ ᱴᱷᱤᱠ ᱜᱮ ᱟᱸᱡᱚᱢ ᱦᱤᱡᱩᱜ ᱠᱟᱱᱟ ᱦᱟᱸᱜ ᱾
ᱵᱟ ᱛᱷᱚᱨ ᱪᱮᱬᱮ ᱠᱚᱣᱟᱜ ᱨᱟᱜ ᱠᱚ ᱟᱸᱡᱚᱢᱚᱜ ᱠᱟᱱᱟ?
ᱦᱮᱸ ᱛᱟᱞᱟ ᱛᱟᱞᱟ ᱨᱮ ᱱᱚᱝᱠᱟ ᱟᱸᱡᱚᱢ ᱫᱚ ᱟᱸᱡᱚᱢᱚᱜ ᱠᱟᱱ ᱜᱮ ᱦᱟᱸᱜ ᱾ ᱟᱫᱚ ᱱᱚᱣᱟ ᱠᱚᱫᱚ ᱜᱟᱱᱚᱜ ᱜᱮᱭᱟ ᱪᱮᱬᱮ ᱨᱟᱜ ᱫᱚ ᱾ ᱡᱟᱹᱥᱛᱤ ᱢᱟᱱᱮ ᱟᱹᱰᱤ ᱡᱟᱹᱥᱛᱤ ᱵᱟᱝ ᱟᱸᱡᱚᱢ ᱦᱩᱭᱩᱜ ᱞᱟᱹᱠᱛᱤ ᱠᱟᱱᱟ ᱾
ᱦᱳᱭ ᱛᱚᱵᱮ ᱦᱩᱲᱩᱜ ᱦᱩᱲᱩ ᱠᱚᱫᱚ ᱦᱟᱸ
ᱪᱮᱜ ᱠᱚ ᱪᱤᱠᱟ ᱵᱟᱲᱟ ᱦᱩᱭᱩᱜ ᱠᱟᱱᱟ ᱠᱟᱹᱢᱤ ᱠᱟᱹᱥᱱᱤ
ᱦᱚᱭ ᱟᱵᱚ ᱫᱚ ᱪᱟᱥᱟ ᱩᱱᱛᱚ ᱦᱚᱸᱜᱼᱚᱭ ᱵᱟᱹᱭᱦᱟᱹᱲ ᱥᱮᱫ ᱨᱮᱜᱮ ᱛᱟᱦᱮᱸ ᱦᱩᱭᱩᱜ ᱠᱟᱱᱟ ᱪᱟᱥ ᱵᱤᱸᱰᱷᱟᱹ ᱠᱚ ᱛᱷᱚᱲᱟ ᱟᱹᱲᱤ ᱵᱟᱲᱟᱭ ᱦᱩᱭᱩᱜ ᱠᱟᱱᱟ ᱛᱷᱚᱲᱟ ᱦᱮᱸ ᱚᱱᱟ ᱦᱩᱲᱩ ᱠᱚ ᱦᱮᱲᱦᱮᱫ ᱧᱚᱜ ᱦᱩᱭᱩᱜ ᱠᱟᱱᱟ ᱛᱷᱚᱲᱟ ᱥᱟᱦᱟᱨ ᱠᱚ ᱟᱹᱜᱩᱣᱟᱜ ᱦᱩᱭᱩᱜ ᱠᱟᱱᱟ ᱮᱨ ᱦᱮᱡ ᱦᱩᱭᱩᱜ ᱦᱩᱭᱩᱜ ᱠᱟᱱᱟ ᱾
ᱟᱪᱪᱷᱟ ᱟᱪᱪᱷᱟ ᱢᱟᱱᱮ ᱟᱯᱮ ᱦᱚᱸᱯᱮ ᱦᱩᱲᱩ ᱨᱚᱦᱚᱭ ᱫᱚᱯᱮ ᱥᱟᱹᱨᱫᱤ ᱵᱟᱲᱟ ᱟᱠᱟᱱᱟ ᱦᱟᱸᱜ᱾
ᱦᱳᱭ ᱦᱳᱭ ᱥᱟᱹᱨᱫᱤ ᱟᱞᱮᱥᱮᱫ ᱫᱚ ᱪᱟᱵᱟ ᱠᱮᱜᱟ ᱠᱚ᱾
ᱟᱪᱪᱷᱟ ᱟᱪᱪᱷᱟ ᱪᱟᱵᱟ ᱵᱟᱲᱟ ᱦᱩᱸ ᱦᱩᱸ ᱟᱞᱮ ᱥᱮᱫ ᱢᱟ ᱱᱚᱜᱼᱚᱭ ᱦᱟᱸᱜ᱾ ᱦᱚᱞᱟ ᱢᱟᱫᱷᱮᱨ ᱜᱤᱢ ᱢᱮᱱ ᱫᱟᱲᱮᱜᱼᱟ ᱱᱚᱝᱠᱟᱭ ᱫᱟᱜ ᱵᱟᱲᱟ ᱠᱮᱫ ᱛᱮ ᱟᱹᱰᱤ ᱡᱟᱹᱥᱛᱤ᱾ ᱟᱫᱚ ᱦᱩᱲᱩ ᱨᱚᱦᱚᱭ ᱠᱚ ᱱᱚᱝᱠᱟ ᱠᱚ ᱥᱟᱹᱨᱫᱤ ᱵᱟᱲᱟᱣ ᱠᱟᱱᱟ ᱦᱟᱸᱜ, ᱟᱨ ᱚᱱᱟ ᱠᱷᱚᱡ ᱞᱟᱦᱟ ᱨᱮᱢᱟ ᱢᱟᱱᱮ ᱟᱞᱮᱥᱮᱫ ᱢᱟ ᱮᱠᱟᱞ ᱜᱮ ᱫᱟᱜ ᱜᱮ ᱵᱟᱭ ᱫᱟᱜ ᱮᱫ ᱛᱟᱦᱮᱸᱫ ᱟᱹᱰᱤ ᱵᱷᱟᱵᱱᱟ ᱞᱮ ᱵᱩᱡᱷᱟᱹᱣᱮᱫ ᱛᱟᱦᱮᱱᱟ ᱵᱚᱞᱮ ᱱᱤᱭᱟᱹ ᱟᱫᱚ ᱚᱠᱚᱭ ᱵᱟᱲᱟᱭᱟ ᱫᱟᱜᱟᱭ ᱥᱮ ᱵᱟᱭ ᱫᱟᱜᱟ ᱥᱮ ᱱᱚᱝᱠᱟ ᱦᱩᱲᱩ ᱨᱚᱦᱚᱭ ᱠᱩ ᱥᱮᱢ ᱢᱮᱱ ᱫᱟᱲᱮᱭᱟᱜᱼᱟ ᱪᱟᱥᱵᱟᱥ ᱠᱚ ᱦᱩᱭᱩᱜᱼᱟ᱾ ᱥᱮ ᱵᱟᱝ ᱦᱩᱭᱩᱜᱼᱟ ᱱᱮᱜᱼᱮ ᱱᱤᱭᱟᱹ ᱜᱮ ᱵᱷᱟᱵᱱᱟ ᱫᱚ ᱵᱩᱡᱷᱟᱹᱜ ᱠᱟᱱ ᱛᱟᱦᱮᱸ᱾ ᱮᱱ ᱨᱮᱦᱚᱸ ᱱᱚᱜᱼᱚᱭ ᱦᱚᱞᱟ ᱢᱟᱫᱷᱮᱨ ᱨᱮ ᱫᱟᱜ ᱵᱟᱲᱟ ᱠᱮᱫᱟ ᱟᱹᱰᱤ ᱢᱚᱡᱽ ᱜᱮ ᱾ᱟᱨ ᱦᱚᱞᱟ ᱢᱟᱫᱷᱮᱨ ᱠᱷᱚᱡ ᱜᱮ ᱢᱟᱱᱮ ᱛᱤᱦᱤᱧ ᱦᱚᱸ ᱱᱚᱝᱠᱟ ᱠᱚ ᱥᱤ ᱵᱟᱲᱟᱭᱮᱫᱟ ᱟᱫᱚᱢ ᱦᱚᱲ ᱫᱚ ᱟᱫᱚᱢ ᱦᱚᱲ ᱫᱚ ᱦᱳᱲᱳ ᱨᱚᱦᱚᱭ ᱠᱚ ᱮᱛᱚᱦᱚᱵ ᱟᱠᱟᱱᱟ ᱾ ᱟᱨ ᱟᱯᱮᱥᱮᱫ ᱫᱚ ᱛᱚᱵᱮ ᱢᱟᱱᱮ ᱞᱟᱦᱟ ᱧᱚᱜ ᱨᱮᱜᱮ ᱫᱟᱜ ᱵᱟᱲᱟ ᱞᱮᱫᱟ? ᱢᱚᱡᱽ ᱜᱮ ᱦᱟᱸᱜ
ᱟᱞᱮᱥᱮᱫ ᱫᱚ ᱟᱹᱰᱤ ᱞᱟᱦᱟ ᱠᱷᱚᱡ ᱜᱮ ᱫᱟᱜᱮᱫ ᱛᱟᱦᱮᱱᱟ ᱫᱟᱜ ᱦᱚᱸ ᱟᱹᱰᱤ ᱞᱟᱦᱟ ᱧᱚᱜ ᱠᱷᱟᱡ ᱜᱮ ᱟᱫᱚ ᱞᱟᱦᱟ ᱧᱚᱜ ᱛᱷᱚᱲᱟ ᱴᱮᱠᱴᱚᱨ ᱠᱚ ᱛᱟᱦᱮᱸ ᱞᱮᱱᱛᱮ ᱟᱞᱮᱥᱮᱫ ᱫᱚ ᱢᱤᱫ ᱜᱷᱟᱹᱲᱤᱡ ᱛᱮ ᱪᱟᱵᱟ ᱵᱟᱲᱟ ᱦᱩᱭᱱᱟ᱾ ᱢᱩᱱᱤᱥ ᱠᱚ ᱢᱤᱫ ᱜᱷᱟᱹᱲᱤᱡ ᱛᱮᱠᱚ ᱦᱮᱡ ᱵᱟᱲᱟ ᱟᱠᱟᱱᱟ ᱠᱚ᱾
ᱟᱪᱪᱷᱟ ᱟᱪᱪᱷᱟ, ᱵᱦᱮᱸ ᱢᱟᱱᱮ ᱱᱮᱛᱟᱨ ᱢᱟ ᱡᱟᱹᱥᱛᱤ ᱠᱟᱭᱛᱮ ᱱᱚᱣᱟ ᱴᱨᱟᱠᱴᱚᱨ ᱜᱮ ᱦᱟᱸᱜ ᱵᱚᱱ ᱵᱮᱵᱚᱦᱟᱨᱮᱫ ᱠᱟᱱ᱾ ᱟᱞᱮ ᱥᱮᱫ ᱦᱚᱸ ᱚᱱᱠᱟ ᱜᱮ᱾ ᱢᱟᱱᱮ ᱱᱟᱦᱮᱞ ᱚᱠᱟ ᱞᱟᱦᱟ ᱛᱮ ᱧᱮᱞᱚᱜᱚᱜ ᱠᱟᱱ ᱛᱟᱦᱮᱱᱟ ᱰᱟᱺᱝᱨᱟ ᱱᱚᱜᱼᱚ ᱱᱤᱭᱟᱹ ᱫᱚ ᱦᱟᱸᱜ ᱪᱟᱵᱟᱣ ᱠᱟᱱᱟ ᱟᱞᱮ ᱥᱮᱫ ᱫᱚ ᱦᱟᱸᱜ ᱢᱤᱫ ᱵᱟᱨ ᱦᱚᱲ ᱜᱮ ᱱᱚᱝᱠᱟ ᱱᱟᱦᱮᱞ ᱨᱮᱱᱟᱜ ᱠᱚ ᱵᱮᱵᱚᱦᱟᱨ ᱫᱟ᱾ ᱟᱯᱮ ᱥᱮᱫ ᱚᱱᱠᱟ ᱜᱮ ᱡᱟᱹᱱᱤᱡ ᱥᱮ ᱪᱮᱫ ᱞᱮᱠᱟ?
ᱟᱹᱰᱤ ᱢᱤᱫ ᱢᱤᱫ ᱵᱟᱨ ᱦᱚᱲ ᱜᱮ ᱴᱮᱠᱴᱟᱨ ᱠᱚ ᱤᱭᱟᱹ ᱱᱟᱦᱮᱞ ᱠᱚ ᱤᱭᱟᱹᱭᱮᱜᱼᱟ ᱵᱮᱵᱚᱦᱟᱨᱮᱫ ᱠᱚ᱾ ᱡᱚᱛᱚ ᱜᱮ ᱠᱷᱟᱹᱞᱤ ᱴᱨᱟᱠᱴᱟᱨ ᱠᱚᱛᱮ ᱜᱮ ᱱᱮᱛᱟᱨ ᱢᱟᱛᱚ ᱪᱟᱞᱟᱜ ᱠᱟᱱᱟ᱾
ᱦᱮᱞᱳ
ᱦᱮᱸ ᱦᱮᱸ ᱟᱸᱡᱚᱢᱮᱫ ᱠᱟᱱ ᱜᱮᱭᱟ ᱟᱨ ᱛᱚᱵᱮ ᱱᱚᱜᱼᱚᱭ ᱢᱟᱱᱮ ᱨᱚᱦᱚᱭ ᱞᱮᱠᱟ ᱥᱮ ᱢᱮᱱ ᱫᱟᱲᱮᱭᱟᱜᱼᱟ ᱪᱟᱥᱵᱟᱥ ᱞᱮᱠᱟ ᱟᱞᱮ ᱥᱮᱫ ᱢᱟ ᱦᱩᱲᱩ ᱪᱷᱟᱰᱟ ᱠᱟᱛᱮ ᱱᱮᱛᱟᱨ ᱫᱚ ᱦᱟᱸᱜ ᱡᱚᱸᱰᱨᱟ ᱦᱚᱸ ᱟᱹᱰᱤ ᱡᱟᱹᱥᱛᱤ ᱠᱚ ᱪᱟᱥ ᱠᱟᱫᱟ, ᱛᱚ ᱡᱚᱸᱰᱨᱟ ᱟᱨ ᱥᱟᱶ ᱥᱟᱶ ᱛᱮ ᱱᱚᱣᱟ ᱜᱷᱟᱸᱜᱨᱟ ᱦᱚᱸᱠᱚ ᱪᱟᱥ ᱵᱟᱲᱟ ᱟᱠᱟᱫᱟ ᱚᱱᱟ ᱠᱷᱮᱛ ᱨᱮᱜᱮᱢ ᱢᱮᱱ ᱫᱟᱲᱮᱭᱟᱜᱼᱟ ᱾ᱟᱯᱮ ᱥᱮᱭᱟᱜ ᱱᱚᱜᱼᱚ ᱱᱚᱣᱟ ᱱᱮᱛᱟᱨ ᱫᱤᱱ ᱫᱚ ᱟᱨᱦᱚᱸ ᱪᱮᱫ ᱠᱚ ᱪᱟᱥᱟ, ᱱᱚᱣᱟ ᱦᱩᱲᱩ ᱨᱚᱦᱚᱭ ᱥᱮᱢ ᱢᱮᱱ ᱫᱟᱲᱭᱟᱜᱼᱟ ᱦᱩᱲᱩ ᱪᱷᱟᱰᱟ ᱠᱟᱛᱮᱫ᱾
ᱟᱪᱪᱷᱟ ᱡᱚᱸᱰᱨᱟ ᱫᱚ ᱪᱮᱫ ᱞᱮᱠᱟ ᱠᱚ ᱪᱟᱥ ᱛᱮ? ᱛᱷᱚᱲᱟ ᱞᱟᱹᱭ ᱫᱟᱞᱟᱝ ᱞᱟᱹᱭᱟᱹᱧ ᱢᱮ ᱥᱮ ᱛᱷᱚᱲᱟ ᱟᱸᱡᱚᱢ ᱥᱟᱱᱟᱭᱫᱤᱧ ᱠᱟᱱᱟ᱾ ᱡᱚᱱᱰᱨᱟ ᱛᱷᱚᱲᱟ ᱜᱷᱟᱸᱜᱨᱟ ᱦᱚᱸ ᱪᱮᱫ ᱠᱟᱱᱟ ᱚᱱᱟ ᱜᱮᱛᱚ᱾
ᱥᱮᱫ ᱫᱚ ᱦᱟᱸᱜ ᱡᱚᱸᱰᱨᱟ ᱫᱚ ᱵᱟᱠᱚ ᱢᱮᱛᱟᱜᱼᱟ ᱥᱮ ᱪᱮᱫ ᱞᱮᱠᱟ ᱟᱹᱰᱤ ᱦᱟᱦᱟᱲᱟ ᱧᱚᱜ ᱤᱧ ᱵᱩᱡᱷᱟᱹᱣ ᱠᱮᱫᱟ᱾
ᱠᱷᱟᱞᱮ ᱧᱩᱛᱩᱢᱤᱧ ᱵᱩᱡᱷᱟᱹᱣ ᱵᱟᱲᱟ ᱟᱠᱟᱫᱟ ᱡᱚᱸᱰᱨᱟ ᱢᱮᱱᱠᱷᱟᱱ ᱡᱚᱢ ᱵᱟᱲᱟ ᱟᱠᱟᱫᱟᱹᱧ ᱡᱚᱸᱰᱨᱟ ᱟᱨ ᱢᱮᱱᱠᱷᱟᱱ ᱫᱟᱨᱮ ᱠᱚ ᱨᱚᱦᱚᱭ ᱠᱚᱫᱚ ᱵᱟᱹᱧ ᱵᱟᱲᱟᱭ ᱵᱟᱲᱟ ᱠᱟᱫᱟ ᱵᱟᱹᱧ ᱧᱮᱞ ᱵᱟᱲ ᱠᱟᱫᱟ᱾
ᱟᱪᱪᱷᱟ ᱟᱪᱪᱷᱟ ᱦᱮᱸ ᱦᱮᱸ ᱱᱚᱝᱠᱟ ᱦᱩᱭ ᱫᱟᱲᱮ ᱜᱮᱭᱟ ᱟᱫᱚᱢ ᱡᱟᱭᱜᱟ ᱠᱚᱨᱮ ᱛᱮ ᱡᱚᱸᱰᱨᱟ ᱯᱟᱥᱮᱡ ᱵᱟᱠᱚ ᱪᱟᱥ ᱟᱫᱚ ᱪᱤᱠᱟᱢ ᱵᱟᱲᱟᱭᱟ ᱪᱮᱫ ᱞᱮᱠᱟ ᱛᱟᱦᱮᱱᱟ ᱫᱟᱨᱮ ᱥᱮ ᱵᱟᱝ ᱟᱫᱚ ᱡᱚᱱᱰᱨᱟ ᱫᱚ ᱪᱮᱫ ᱞᱮᱠᱟᱧ ᱞᱟᱹᱭᱟ ᱚᱱᱟ ᱫᱟᱱᱟ ᱡᱟᱦᱟᱸ ᱛᱟᱦᱮᱱᱟ ᱟᱫᱚ ᱚᱱᱟ ᱫᱚ ᱦᱟᱸᱜ ᱢᱟᱱᱮ ᱡᱚᱸᱱᱰᱨᱟ ᱫᱚ ᱢᱟᱱᱮ ᱠᱷᱮᱛ ᱨᱮᱫᱚ ᱵᱟᱠᱚ ᱪᱟᱥᱟ᱾ ᱡᱟᱹᱥᱛᱤ ᱠᱟᱭᱛᱮ ᱜᱚᱰᱟ ᱠᱚᱨᱮ ᱥᱮ ᱱᱚᱣᱟ ᱵᱟᱲᱜᱮ ᱠᱚᱨᱮ ᱦᱟᱸᱜ ᱠᱚ ᱪᱟᱥᱟ᱾ ᱚᱠᱟ ᱨᱮ ᱫᱚ ᱢᱟᱱᱮ ᱨᱚᱠᱷᱟᱹᱲ ᱧᱚᱜ ᱡᱟᱭᱜᱟ ᱚᱱᱠᱟ ᱛᱚ ᱢᱟᱱᱮ ᱡᱟᱹᱥᱛᱤ ᱫᱟᱜ ᱵᱟᱝ ᱛᱟᱦᱮᱱᱟ ᱵᱟᱝ ᱴᱤᱠᱟᱹᱜ᱾
ᱦᱮᱸ
ᱛᱚ ᱚᱸᱰᱮ ᱫᱚ ᱢᱟᱱᱮ ᱱᱚᱝᱠᱟ ᱠᱚ ᱥᱤ ᱤᱫᱤᱭᱟ ᱞᱟᱦᱟ ᱥᱮᱫ ᱢᱟᱱᱮ ᱱᱟᱦᱮᱞ ᱛᱮᱭ ᱚᱨ ᱤᱫᱤᱭᱟ ᱟᱨ ᱱᱚᱝᱠᱟ ᱢᱤᱫᱴᱮᱱ ᱠᱟᱛᱮᱜ ᱢᱟᱱᱮ ᱢᱤᱫ ᱦᱟᱛ ᱥᱮ ᱢᱤᱫ ᱛᱤ ᱥᱟᱹᱜᱤᱧ ᱠᱟᱛᱮᱫ ᱱᱚᱝᱠᱟ ᱪᱩᱨᱩᱡ ᱤᱫᱟᱢ ᱢᱤᱫᱴᱮᱱ ᱠᱟᱛᱮᱫ᱾ ᱟᱫᱚ ᱱᱚ ᱱᱚᱝᱠᱟ ᱠᱟ ᱠᱟᱛᱮ ᱠᱚ ᱪᱩᱨᱩᱡ ᱜᱤᱭᱮ ᱟᱨ ᱠᱚ ᱯᱚᱴᱚᱢᱚᱜᱼᱟ ᱪᱩᱨᱩᱡ ᱛᱮᱤᱭᱮ ᱠᱚ ᱯᱚᱴᱚᱢ ᱟᱫᱚᱢ ᱫᱚ ᱵᱮ ᱯᱚᱴᱚᱢ ᱛᱮᱚᱸ ᱟᱡ ᱛᱮᱦᱚᱸ ᱯᱚᱴᱚᱢᱚᱜ ᱜᱮᱭᱟ᱾ ᱟᱫᱚ ᱚᱱᱮ ᱚᱱᱠᱟ ᱠᱟᱛᱮ ᱠᱚ ᱢᱟᱱᱮ ᱪᱟᱥ ᱫᱚ ᱦᱩᱭᱩᱜᱼᱟ᱾ ᱟᱨ ᱡᱚᱠᱷᱚᱱ ᱛᱷᱚᱲᱟᱟᱜᱟᱱ ᱦᱟᱨᱟ ᱧᱚᱜ ᱞᱮᱱᱠᱷᱷᱟ ᱫᱟᱨᱮ ᱦᱟᱸᱜ ᱢᱤᱫ ᱛᱤ ᱞᱮᱠᱟ ᱩᱱᱡ ᱡᱚᱠᱷᱷᱟ ᱫᱚ ᱟᱨᱦᱚᱸ ᱠᱷᱟᱛ ᱞᱟᱜᱟᱣ ᱢᱮᱥᱟᱞ ᱠᱟᱛᱮᱫ ᱦᱟᱸᱜ ᱱᱚᱣᱟ ᱯᱩᱣᱟᱜ ᱦᱩᱭᱩᱜᱼᱟ ᱠᱷᱟᱛ ᱛᱷᱚᱲᱟᱜᱟᱱ ᱪᱩᱨᱩᱡᱼᱟᱢ
ᱛᱷᱚᱲᱟ ᱟᱣᱟᱡᱽ ᱛᱷᱚᱲᱟ ᱟᱹᱰᱤ ᱠᱚᱢ ᱟᱸᱡᱚᱜ ᱠᱟᱱ ᱛᱟᱵᱮᱱᱟ ᱡᱟ. ᱥ
ᱠᱷᱟᱡ ᱫᱚ ᱱᱚᱣᱟ ᱫᱟᱲᱮᱭᱟᱛᱟᱢᱟ ᱮᱱᱛᱮ ᱫᱚ ᱟᱹᱰᱤ ᱠᱮᱴᱮᱡ ᱫᱟᱨᱮ ᱫᱚ ᱵᱟᱝ ᱠᱟᱱᱟ ᱦᱟᱸᱜ ᱤᱭᱟᱹ ᱧᱚᱜ ᱜᱮ ᱯᱚᱥᱠᱟ ᱧᱚᱜ ᱜᱮᱭᱟᱢ ᱢᱮᱱ ᱫᱟᱲᱮᱭᱟᱜᱼᱟ᱾
ᱦᱳᱭ ᱟᱨ ᱟᱹᱠᱷ ᱠᱩ ᱨᱚᱦᱚᱭ ᱥᱮᱫ ᱵᱟᱝ ᱵᱠᱚ ᱨᱚᱦᱮᱫ ᱫᱟ ᱟᱹᱠᱷ ᱠᱩ
ᱟᱫᱚᱢ ᱥᱮᱫ ᱫᱚ ᱢᱤᱫ ᱫᱷᱟᱣ ᱵᱟᱨ ᱫᱷᱟᱣ ᱚᱱᱠᱟ ᱯᱩᱭ ᱜᱮᱭᱟ ᱠᱚ
ᱢᱮᱱ ᱫᱟᱹᱞᱤᱧ ᱟᱹᱠᱷ ᱠᱚᱫᱚ ᱠᱚ ᱨᱚᱦᱚᱭ ᱥᱮ ᱵᱟᱠᱚ ᱨᱚᱦᱚᱭᱟ ᱟᱹᱠᱷ ᱠᱚ᱾
ᱦᱮᱸ ᱟᱹᱠᱷ ᱠᱚᱫᱚ ᱦᱮᱸ ᱦᱮᱸ ᱱᱚᱜ ᱚᱭ ᱟᱹᱠᱷ ᱮᱢ ᱫᱤᱥᱟᱹ ᱚᱪᱚ ᱠᱟᱹᱫᱤᱧᱟ ᱟᱹᱠᱷ ᱟᱨ ᱡᱚᱱᱰᱨᱟ ᱫᱚᱢ ᱢᱮᱱ ᱫᱟᱲᱮᱭᱟᱜᱼᱟ ᱢᱤᱫ ᱯᱨᱚᱡᱟᱛᱤ ᱢᱤᱫ ᱡᱟᱛᱤ ᱞᱮᱱᱟᱜ ᱠᱟᱱ ᱜᱮᱭᱟ ᱦᱟᱸᱜ ᱟᱫᱚ ᱟᱸᱠᱷ ᱫᱚ ᱟᱹᱰᱤ ᱠᱮᱴᱮᱡ ᱛᱟᱦᱮᱱᱟ ᱛᱚ ᱟᱨ ᱱᱚᱣᱟ ᱡᱚᱰᱨᱟ ᱫᱚ ᱢᱟᱱᱮ ᱩᱥᱠᱟᱜ ᱜᱮ ᱦᱟᱸᱜ ᱟᱫᱚ ᱟᱹᱠᱷ ᱫᱚ ᱟᱞᱮ ᱥᱮᱫ ᱫᱚ ᱤᱱᱟᱹ ᱫᱚ ᱵᱟᱠᱚ ᱠᱚ ᱨᱚᱦᱚᱭᱟ ᱟᱹᱠᱷ ᱨᱮᱫᱚ ᱯᱟᱥᱮ ᱡᱟᱹᱥᱛᱤ ᱠᱟᱭᱛᱮ ᱠᱷᱟᱫ ᱠᱚ ᱪᱮᱫ ᱠᱚᱪᱚ ᱟᱨᱦᱚᱸ ᱢᱚᱸᱡᱽ ᱡᱟᱭᱜᱟ ᱦᱩᱭᱩᱜ ᱡᱟᱹᱨᱩᱲ ᱠᱟᱱᱟ ᱱᱤᱛᱚᱜ ᱟᱸᱠᱷ ᱦᱚᱸᱧ ᱧᱮᱞ ᱵᱟᱲᱟ ᱟᱠᱟᱫ ᱠᱚᱜᱭᱟ ᱟᱸᱠᱷ ᱨᱮᱱᱟᱜ ᱪᱟᱥ ᱦᱚᱸ ᱯᱟᱥᱮ ᱱᱚᱝᱠᱟ ᱫᱷᱟᱨᱟ ᱜᱮᱭᱟ᱾ ᱥᱮ ᱟᱹᱠᱷ ᱨᱮᱱᱟᱜ ᱫᱚ ᱵᱟᱝ ᱫᱚ ᱦᱟᱸᱜ ᱢᱟᱱᱮ ᱫᱟᱨᱮ ᱠᱚ ᱪᱟᱥ ᱨᱚᱦᱚᱭᱟ ᱰᱟᱭᱨᱮᱴ ᱥᱮ ᱵᱟᱝ ᱜᱮ᱾ ᱠᱟᱛᱮᱫ ᱥᱮ ᱪᱮᱫ ᱞᱮᱠᱟ ᱱᱚᱣᱟ ᱟᱹᱠᱷ ᱪᱟᱥ ᱫᱚ᱾
ᱱᱮᱥ ᱫᱚ ᱛᱷᱚᱲᱟ ᱠᱩᱢᱲᱩ ᱜᱮᱠᱚ ᱛᱷᱚᱲᱟ ᱡᱮᱥᱮ ᱦᱩᱭ ᱮᱱᱟ ᱮᱠᱫᱚᱢ ᱢᱤᱫ ᱜᱷᱟᱲᱤ ᱠᱩᱲᱩᱤ ᱚᱱᱟᱫᱚ ᱢᱤᱫ ᱡᱚᱢᱟᱜ ᱡᱤᱱᱤᱥ ᱠᱟᱱᱟ ᱛᱚ ᱡᱚᱱᱰᱨᱟ ᱫᱚ ᱨᱟᱯᱟᱜ ᱦᱩᱭᱩᱜᱼᱟ ᱟᱹᱠᱷ ᱫᱚ ᱵᱟᱝ ᱨᱟᱯᱟᱜ ᱦᱩᱭᱩᱜᱼᱟ ᱛᱚ
ᱮᱠᱟᱞᱠᱟᱞ ᱚᱱᱟ ᱦᱚᱸ ᱠᱟᱱ ᱜᱮᱭᱟ ᱟᱫᱚ ᱛᱚᱵᱮ ᱟᱯᱮ ᱥᱮᱫ ᱫᱚ ᱟᱹᱠᱷ ᱠᱚ ᱨᱚᱦᱚᱭᱟ ᱮᱱᱟᱜ ᱥᱮ ᱪᱮᱫ ᱞᱮᱠᱟ ᱪᱟᱥ ᱦᱩᱭᱩᱜᱼᱟ ᱟᱹᱠᱷ ᱨᱮᱱᱟᱜ
ᱦᱮᱸ ᱦᱮᱸ ᱟᱞᱮᱴᱮᱮᱫ ᱦᱩᱭᱩᱜᱼᱟ ᱪᱟᱥ᱾
ᱟᱪᱪᱷᱟ ᱟᱪᱪᱷᱟ ᱟᱸᱠᱷ ᱨᱮᱱᱟᱜ ᱪᱟᱥ ᱤᱧ ᱵᱟᱹᱧ ᱵᱟᱲᱟᱭᱟ ᱦᱟᱸᱜ ᱪᱮᱫ ᱞᱮᱠᱟ ᱱᱚᱣᱟ ᱫᱚᱠᱚ ᱪᱟᱥᱟ ᱟᱫᱚ ᱱᱚᱣᱟ ᱫᱚ ᱪᱮᱫ ᱞᱮᱠᱟ ᱚᱱᱟ ᱫᱟᱨᱮ ᱛᱮᱫ ᱠᱚ ᱨᱚᱦᱚᱭᱟ ᱥᱮ ᱢᱟᱱᱮ ᱚᱱᱠᱟᱟᱜᱮ ᱡᱟᱦᱟᱸᱟᱱᱟᱜ ᱫᱟᱱᱟ ᱛᱮᱫ ᱢᱮᱱᱟᱜᱼᱟ ᱱᱚᱣᱟ ᱨᱮᱱᱟᱜ ᱡᱚ ᱫᱟᱱᱟ ᱢᱮᱱᱟᱜᱼᱟ
ᱦᱳᱭ ᱦᱳᱭ ᱥᱮᱭ ᱚᱱᱟ ᱫᱟᱨᱮ ᱛᱮᱫ ᱛᱟᱦᱮᱱᱟ ᱤᱭᱟᱹ ᱛᱟᱦᱮᱱᱟ ᱡᱮᱭᱥᱮ ᱚᱱᱟ ᱤᱭᱟᱹ ᱛᱟᱦᱮ ᱞᱮᱠᱟ ᱪᱮᱫ ᱢᱮᱱᱫᱟ ᱛᱷᱚᱲᱟ ᱤᱭᱟᱹ ᱧᱚᱜ ᱛᱟᱦᱮᱱᱟ ᱛᱷᱚᱲᱟ ᱫᱟᱨᱮ ᱧᱚᱜ
ᱦᱮᱸ ᱦᱮᱸ
ᱛᱷᱚᱲᱟ ᱠᱟᱹᱴᱤᱡ ᱫᱟᱨᱮ ᱧᱚᱜ ᱞᱮᱫᱟ ᱦᱟᱱᱟ ᱡᱮᱭᱤᱟ ᱤᱭᱟᱹ ᱞᱮᱠᱟ ᱧᱚᱜ ᱛᱟᱦᱮᱱᱟ ᱚᱱᱟ ᱠᱚ
ᱟᱪᱪᱷᱟ ᱢᱟᱱᱮ ᱯᱚᱴᱠᱚᱡ ᱩᱰᱩᱝ ᱠᱚᱜᱼᱟ ᱯᱟᱥᱮᱡ ᱢᱤᱫ ᱥᱟᱭᱤᱰ ᱠᱷᱚᱱ ᱥᱮ ᱵᱟᱝ ᱱᱚᱣᱟ ᱠᱟᱭᱨᱟ ᱞᱮᱠᱟ ᱠᱟ ᱡᱟᱱᱤᱡ ᱯᱚᱦᱟ ᱠᱚᱜᱼᱟ᱾
ᱦᱳᱭ ᱦᱳᱭ ᱠᱟᱭᱨᱟ ᱞᱮᱠᱟ ᱚᱱᱟ ᱠᱚ ᱤᱭᱟᱹ ᱤᱭᱟᱹ ᱡᱮᱭᱥᱮ ᱚᱱᱟ ᱟᱢ ᱢᱮᱱ ᱠᱮᱫ ᱞᱮᱠᱟ ᱠᱚ ᱚᱱᱟ ᱢᱤᱥᱤ ᱤᱫᱤᱭᱟᱠᱚᱣᱟ ᱟᱨᱠᱚ ᱯᱚᱴᱚᱢᱟᱠᱚ ᱚᱱᱮ ᱚᱱᱠᱟᱜᱮ ᱚᱱᱟ ᱦᱚᱸ
ᱟᱪᱪᱷᱟ ᱟᱪᱪᱷᱟ
ᱟᱫᱚ ᱟᱫᱚ ᱥᱟᱦᱟᱨ ᱠᱚ ᱫᱟᱜ ᱞᱟᱜᱟᱣᱟ ᱟᱹᱰᱤ ᱫᱟᱜ ᱟᱹᱰᱤ ᱡᱚᱢ ᱫᱚ ᱡᱚᱨᱮ ᱴᱟᱱᱟᱣ ᱚᱱᱟ ᱨᱮᱫᱚ
ᱦᱩᱸ ᱦᱩᱸ ᱦᱮᱸ ᱱᱚᱜᱼᱚ ᱱᱤᱧ ᱟᱸᱡᱚᱢ ᱠᱟᱜ ᱜᱮᱭᱟ ᱦᱟᱜ ᱱᱚᱣᱟ ᱟ. ᱠᱷ ᱠᱷᱮᱛ ᱨᱮᱫᱚ ᱢᱟᱱᱮ ᱫᱟᱜ ᱟᱹᱰᱤ ᱡᱟᱹᱥᱛᱤ ᱞᱟᱜᱟᱜᱼᱟ ᱚᱱᱮ ᱚᱱᱟ ᱛᱤᱠᱮ ᱯᱟᱥᱮ ᱟᱞᱮ ᱥᱮᱫ ᱫᱚ ᱵᱟᱠᱚ ᱪᱟᱥᱟ ᱟᱨ ᱱᱚᱣᱟ ᱠᱷᱮᱛ ᱦᱚᱸ ᱟᱹᱰᱤ ᱱᱟ ᱱᱟᱯᱟᱭ ᱦᱩᱭᱩᱜ ᱞᱟᱹᱠᱛᱤ ᱠᱟᱱᱟ ᱢᱚᱸᱡ ᱛᱮ ᱵᱟᱝ ᱪᱟᱥᱚᱜ ᱛᱟᱢᱟ
ᱦᱳᱭ ᱦᱮᱸ ᱜᱟᱹᱭ ᱰᱟᱝᱨᱟᱠᱚ ᱵᱚᱞᱚᱜ ᱟᱠᱚ ᱛᱚ ᱞᱮᱵᱮᱫ ᱟᱠᱚ ᱪᱮᱠᱟ ᱵᱟᱹᱲᱤᱡ ᱟᱠᱚ
ᱮᱠᱟᱞᱮᱞᱟ ᱟᱫᱚ ᱱᱚᱣᱟ ᱟ. ᱠᱷ ᱢᱤᱫ ᱡᱟᱹᱛᱤ ᱞᱮᱠᱟ ᱠᱟᱱᱛᱮ ᱦᱟᱸᱜ ᱢᱮᱱ ᱫᱟᱲᱮᱭᱟᱜᱼᱟ ᱟᱞᱮ ᱥᱮᱫ ᱫᱚ ᱱᱚᱣᱟ ᱡᱚᱸᱰᱨᱟ ᱨᱮᱱᱟᱜ ᱟ. ᱠᱷ ᱵᱮᱱᱟᱣ ᱜᱮᱭᱟ ᱢᱟᱱᱮ ᱢᱤᱫ ᱵᱟᱨ ᱫᱟᱨᱮ ᱱᱚᱣᱟ ᱡᱚᱱᱰᱨᱟ ᱫᱟᱨᱮ ᱟᱸᱠ ᱞᱮᱠᱟ ᱟᱱᱮ ᱦᱮᱲᱮᱢ ᱜᱮ ᱥᱤᱵᱤᱞᱟ ᱦᱟᱸᱜ ᱾ ᱚᱠᱟ ᱚᱠᱟ ᱫᱚ ᱟᱨᱟᱜ ᱟᱨᱟᱜ ᱧᱚᱜ ᱚᱠᱟ ᱚᱠᱟ ᱚᱠᱟ ᱫᱚ ᱟᱨᱟᱜ ᱟᱨᱟᱜ ᱛᱟᱦᱮᱱᱟ ᱫᱟᱨᱮ ᱟᱫᱚ ᱚᱱᱮ ᱚᱱᱟ ᱦᱚᱸ ᱞᱟᱦᱟᱛᱤᱧ ᱫᱤᱥᱟᱹᱭᱮᱫ ᱛᱟᱦᱮᱱᱟ ᱵᱚᱞᱮ ᱱᱚᱝᱠᱟ ᱞᱮ ᱤᱭᱟᱹᱭᱮᱫ ᱛᱟᱦᱮᱱᱟ ᱾
ᱡᱚᱢ ᱟᱠᱩ ᱥᱮ ᱪᱮᱜ ᱚᱱᱟ ᱠᱚ ᱡᱮᱥᱮ ᱟᱹᱞᱟ ᱠᱩ ᱪᱷᱚᱞᱟᱹᱣᱟ ᱾
ᱦᱩᱸ ᱦᱩᱸ ᱦᱩᱸ ᱡᱚᱠᱷᱚᱱ ᱱᱚᱣᱟ ᱠᱚ ᱢᱟᱜ ᱤᱫᱤ ᱪᱟᱵᱟᱭᱟ ᱥᱮ ᱱᱚᱣᱟ ᱯᱷᱚᱴ ᱪᱟᱵᱟᱭᱟᱠᱚ ᱦᱟᱸᱜ ᱱᱚᱣᱟ ᱡᱚᱸᱰᱨᱟ, ᱛᱚ ᱩᱱ ᱡᱠᱷᱷᱟ ᱱᱚᱣᱟ ᱦᱟᱸᱜ ᱠᱚ ᱤᱭᱟᱹ ᱵᱟᱲᱟᱭᱟ ᱾ ᱟᱫᱚ ᱡᱚᱠᱷᱚᱱ ᱠᱷᱮᱛ ᱠᱚ ᱠᱷᱟᱹᱞᱤ ᱠᱚᱜᱼᱟ ᱦᱟᱸᱜ ᱩᱱ ᱡᱚᱠᱷᱟᱡ ᱫᱚ ᱱᱚᱣᱟ ᱱᱚᱣᱟ ᱛᱩᱲᱤ ᱠᱚ ᱪᱟᱥᱟ ᱦᱟᱸᱜ ᱢᱮᱱ ᱫᱟᱲᱮᱜ ᱟᱢ, ᱛᱩᱲᱤ ᱟᱨᱦᱚᱸ ᱢᱩᱞᱟᱹ ᱚᱱᱟ ᱠᱷᱮᱛᱨᱮᱜᱮᱢ ᱢᱮᱱ ᱫᱟᱲᱮᱭᱟᱜᱼᱟ ᱟᱨᱦᱚᱸ ᱫᱟᱹᱞ ᱟᱭᱢᱟ ᱞᱮᱠᱟᱱ ᱫᱟᱹᱞ ᱾ ᱠᱩ ᱟᱥᱟ ᱠᱤᱥᱟᱨᱤ ᱢᱟᱥᱨᱤ ᱾ ᱟᱨᱦᱚᱸ ᱦᱚᱲᱮᱡ ᱠᱩ ᱚᱱᱠᱟ ᱦᱟᱸᱜ ᱠᱚ ᱪᱟᱥᱟ ᱾ ᱟᱨ ᱛᱚᱵᱮ ᱱᱚᱣᱟ ᱟᱯᱮ ᱥᱮᱫ ᱫᱚ ᱱᱚᱣᱟ ᱟᱜᱷᱟᱷᱟᱨ ᱛᱟᱭᱱᱚᱢ ᱚᱠᱟ ᱦᱩᱲᱩ ᱠᱚ ᱨᱟᱠᱟᱵ ᱵᱟᱲᱟ ᱠᱟᱛ ᱩᱱ ᱡᱚᱚᱠᱷᱟ ᱫᱚ ᱦᱜ ᱪᱮᱫ ᱯᱮ ᱪᱟᱥᱟ ᱥᱮ ᱵᱟᱯᱮ ᱪᱟᱥᱟ?
ᱦᱩᱲᱩ ᱠᱚ ᱨᱟᱠᱟᱵ ᱵᱟᱲᱟ ᱠᱟᱛᱮ ᱡᱮᱥᱮ ᱦᱩᱭᱩᱜ ᱚᱱᱟ ᱜᱩᱦᱩᱢ ᱦᱩᱭᱩᱜᱼᱟ ᱾ ᱜᱩᱦᱩᱢ ᱦᱚᱸ ᱟᱨ ᱛᱩᱲᱤ ᱦᱚᱸ ᱵᱩᱴ ᱢᱟᱥ ᱥᱨᱤ ᱮᱸᱜ ᱚᱱᱟ ᱠᱚᱠᱚ ᱪᱟᱥ ᱟᱠᱚᱣᱟ ᱟᱞᱮ ᱥᱮᱫ ᱫᱚ ᱾ ᱮᱥᱟᱭ ᱴᱩᱥᱤ ᱤ ᱴᱤᱥᱤ ᱦᱚᱸ ᱾
ᱟᱪᱪᱷᱟ ᱟᱪᱪᱷᱟ ᱾ ᱦᱮᱸ ᱮᱠᱟᱞᱮᱠᱟ ᱴᱤᱥᱤ ᱵᱩᱡᱷᱟᱹᱜ ᱠᱟᱱ ᱜᱤᱭᱟᱹᱧ ᱱᱚᱣᱟ ᱟᱞᱮ ᱥᱮᱫ ᱦᱚᱸᱠᱚ ᱪᱟᱥ ᱜᱮᱭᱟ ᱦᱟᱸᱜ ᱾ ᱚᱱᱟ ᱱᱟᱯᱟᱭ ᱜᱮ
ᱚ ᱚᱱᱟ ᱫᱚ ᱥᱩᱱᱩᱢ ᱦᱩᱭᱩᱜᱼᱟ?
ᱦᱮᱸ ᱦᱮᱸ ᱦᱮᱸ ᱾
ᱥᱩᱱᱩᱢ ᱟᱨ ᱛᱩᱲᱤ ᱛᱮᱦᱚᱸ ᱥᱩᱱᱩᱢ ᱦᱩᱭᱩᱜᱼᱟ ᱾
ᱠᱚ ᱪᱟᱥ ᱫᱟ ᱥᱚᱵᱽᱡᱤ ᱥᱮ ᱢᱮᱱ ᱫᱟᱲᱮᱜ ᱩᱛᱩ ᱛᱮᱭᱟᱜ ᱡᱤᱱᱤᱥ ᱾ ᱠᱩ ᱟᱭᱢᱟ ᱞᱮᱠᱟᱱᱟᱜ ᱚᱠᱚᱭ ᱠᱚᱣᱟᱜ ᱢᱟᱱᱮ ᱫᱟᱜ ᱨᱮᱱᱟᱜ ᱥᱩᱵᱤᱫᱷᱟ ᱢᱮᱱᱟᱜᱼᱟ ᱾ ᱦᱩᱸ
ᱦᱮᱸ ᱟᱨ ᱡᱭᱥᱮ ᱚᱱᱟ ᱛᱩᱲᱤ ᱛᱮᱫᱚ ᱚᱱᱟ ᱥᱩᱱᱩᱢ ᱠᱩ ᱞᱮᱱ ᱵᱟᱲᱟᱭᱟᱠᱚ ᱾ ᱥᱩᱱᱩᱢ ᱠᱚ ᱦᱩᱭ ᱦᱩᱪᱩᱭᱟ ᱾ ᱟᱨ ᱚᱱᱟ ᱜᱩᱦᱩᱢ ᱜᱩᱦᱩᱢ ᱞᱮᱠᱟᱛᱮ ᱛᱚ ᱯᱤᱴᱷᱟᱹᱭᱟᱠᱚ ᱚᱱᱟ ᱤᱭᱟᱹ ᱠᱟᱛᱮᱫ ᱾
ᱮᱠᱟᱞ ᱮᱠᱟᱞ ᱢᱟᱱᱮ ᱦᱚᱞᱚᱝ ᱠᱚ ᱵᱮᱱᱟ ᱟᱥᱮ ᱵᱟᱝ ᱟᱴᱟ ᱦᱚᱞᱚᱝ ᱾
ᱦᱳᱭ ᱦᱳᱭ ᱾ ᱦᱚᱞᱚᱝ ᱠᱚ ᱵᱮᱱᱟᱣᱟᱠᱚ ᱦᱚᱞᱚᱝ ᱡᱮᱭᱮᱥᱮ ᱚᱱᱟ ᱫᱚ ᱟᱹᱨᱩᱵ ᱥᱟᱯᱷᱟ ᱠᱟᱛᱮᱫ ᱛᱟᱥᱮ ᱨᱚᱦᱚᱲ ᱠᱟᱛᱮ ᱚᱱᱟ ᱫᱚ ᱛᱷᱚᱲᱟ ᱛᱟᱥᱮ ᱠᱮᱴᱮᱡ ᱧᱚᱜ ᱠᱟᱛᱮ ᱵᱚᱞᱮ ᱢᱤᱞ ᱤᱫᱤ ᱠᱟᱛᱮᱫ ᱦᱩᱲᱩᱝ ᱤᱭᱟᱹ ᱚᱪᱚᱭᱮ ᱦᱩᱲᱩᱝ ᱩᱪᱩᱭᱟᱠᱚ ᱯᱩᱨᱟᱹ ᱚᱱᱟ ᱠᱚ ᱟᱴᱟ ᱠᱚ ᱵᱮᱱᱟᱣᱟᱠᱚ ᱟᱴᱟ ᱾
ᱮᱠᱟᱞ ᱮᱠᱟᱞ ᱾
ᱦᱮᱸ ᱚᱱᱟ ᱠᱚ ᱯᱤᱴᱷᱟᱹᱭᱟᱠᱚ ᱾ ᱯᱤᱴᱷᱟᱹ ᱡᱮᱚᱢᱛ ᱡᱮᱥᱮ ᱚᱱᱟ ᱚᱱᱟ ᱚᱱᱟ ᱚᱱᱟ ᱟᱴᱟ ᱥᱮ ᱯᱤᱴᱷᱟᱹ ᱢᱮ ᱯᱤᱴᱷᱟᱹᱭ ᱢᱮ ᱟᱨ ᱜᱩᱲ ᱜᱩᱲ ᱥᱟᱞᱟᱜ ᱡᱚᱢ ᱢᱮ ᱛᱚ ᱟᱹᱰᱤ ᱢᱚᱡᱽ ᱟᱹᱠᱟᱹᱜᱼᱟ ᱾
ᱟᱪᱪᱷᱟ ᱟᱪᱪᱷᱟ ᱚᱱᱟ ᱱᱚᱣᱟ ᱟᱴᱟ ᱦᱚᱞᱚᱝ ᱨᱮᱱᱟᱜ ᱯᱤᱴᱷᱟᱹ ᱜᱩᱲ ᱥᱟᱞᱟᱜ ᱠᱚ ᱡᱚᱢᱟ ᱯᱟᱥᱮ ᱾
ᱦᱮᱸ ᱦᱮᱸ ᱟᱨ ᱡᱟᱥ
ᱟᱞᱮ ᱥᱮᱫ ᱫᱚ ᱢᱟᱱᱮ ᱱᱚᱣᱟ ᱟᱴᱟ ᱦᱚᱞᱚᱝ ᱨᱮᱱᱟᱜ ᱚᱠᱟ ᱯᱤᱴᱷᱟᱹ ᱚᱱᱟ ᱫᱚ ᱡᱟᱹᱥ ᱡᱟᱹᱥᱛᱤ ᱠᱟᱭᱛᱮ ᱢᱟᱱᱮ ᱪᱟᱭ, ᱪᱟ ᱛᱩᱞᱩᱡ ᱦᱚᱸᱠᱚ ᱡᱚᱢ ᱜᱮᱭᱟ ᱾ ᱪᱟᱨᱮ ᱪᱟᱰᱩ ᱠᱟ ᱠᱟᱛᱮᱫ ᱠᱚ ᱡᱚᱢᱟ, ᱟᱨ ᱟᱫᱚᱢ ᱦᱚᱲ ᱫᱚ ᱱᱚᱝᱠᱟ ᱪᱤᱱᱤ ᱢᱮᱥᱟᱞ ᱠᱟ ᱠᱟᱛᱮᱫ ᱦᱚᱸ ᱡᱚᱢ ᱜᱮᱭᱟ ᱟᱨ ᱟᱫᱚᱢ ᱦᱚᱲ ᱢᱟ ᱱᱚᱣᱟ ᱱᱮᱛᱟᱨ ᱢᱟ ᱩᱛᱩ ᱛᱩᱞᱩᱡ ᱦᱚᱸᱠᱚ ᱡᱚᱢ ᱜᱮᱭᱟ ᱮᱢ ᱢᱮᱱ ᱫᱟᱲᱮᱜᱼᱟ ᱾ ᱟᱨ ᱟᱫᱚᱢ ᱠᱚᱫᱚ ᱢᱟᱱᱮ ᱮᱠᱮᱱ ᱯᱤᱴᱷᱟᱹ ᱠᱚ ᱡᱚᱢᱟ ᱾
ᱤᱭᱟᱹ ᱦᱚᱸᱢ ᱧᱮᱞ ᱫᱟᱲᱮᱜᱼᱟ ᱡᱮᱥᱮ ᱚᱱᱟ ᱵᱷᱩᱴ ᱠᱚ ᱵᱷᱩᱴ, ᱢᱥᱨᱤ ᱚᱱᱟ ᱠᱚᱦᱚᱸ ᱡᱟᱥ ᱛᱮ ᱚᱱᱟ ᱦᱚᱸᱠᱚ ᱪᱷᱟᱹᱛᱩ ᱠᱚ ᱵᱮᱱᱟᱣᱟᱠᱚ ᱚᱱᱟ ᱛᱮᱦᱚᱸ ᱪᱷᱟᱹᱛᱩ ᱦᱩᱭᱩᱜᱼᱟ ᱾ ᱟᱨ ᱵᱩᱴ ᱦᱚᱸ ᱮᱥᱮ ᱥᱟᱛᱩ ᱵᱮᱱᱟᱜᱼᱟ ᱚᱱᱟ ᱛᱮᱦᱚᱸ, ᱟᱹᱰᱤ ᱚᱱᱟᱛᱮ ᱟᱹᱰᱤ ᱢᱚᱡ ᱟᱹᱭᱠᱟᱹᱜᱼᱟ ᱚᱱᱟ ᱥᱟᱛᱩ ᱡᱚᱢ ᱦᱚ ᱾ ᱟᱹᱰᱤ ᱢᱚᱸᱡ ᱟᱹᱭᱠᱟᱹᱜᱼᱟ ᱥᱮ ᱚᱱᱟ ᱵᱩᱴ ᱨᱮᱱᱟᱜ ᱥᱟᱛᱩ ᱦᱚᱸ ᱟᱹᱰᱤ ᱦᱮᱲᱮᱢ ᱟᱹᱭᱠᱟᱹᱜᱼᱟ ᱪᱤᱱᱤ ᱦᱚᱸ ᱾
ᱮᱠᱟᱞ ᱮᱠᱟᱞ ᱢᱟᱱᱮ ᱱᱚᱣᱟ ᱟᱞᱮ ᱥᱮᱫ ᱦᱚᱸᱠᱚ ᱠᱚᱨᱟᱣ ᱜᱮᱭᱟ ᱦᱟᱸᱜ ᱢᱟᱱᱮ ᱵᱩᱴ ᱠᱚᱦᱚᱸ ᱠᱚ ᱪᱟᱥ ᱜᱮᱭᱟ᱾ ᱛᱚ ᱟᱫᱚ ᱵᱩᱴ ᱨᱮᱱᱟᱜ᱾ ᱵᱩᱴ ᱡᱚᱸᱰᱽᱨᱟ ᱟᱨ ᱱᱚᱣᱟ ᱜᱩᱦᱩᱢ ᱢᱟᱱᱮ ᱚᱱᱟ ᱯᱮᱱᱮ ᱨᱮᱱᱟᱜ᱾ ᱡᱚᱛᱚ ᱠᱚ ᱟᱛᱟ ᱧᱚᱜᱟ ᱟᱛᱟ ᱧᱚᱜ ᱠᱟᱛᱮᱫ ᱡᱚᱛᱚ ᱢᱤᱫ ᱥᱟᱶᱛᱮ ᱢᱟᱱᱮ᱾ ᱟᱫᱷᱟ ᱟᱫᱷᱟ ᱧᱚᱜ ᱠᱚ ᱞᱟᱜᱟᱣᱟᱜᱼᱟ ᱟᱫᱚ ᱟᱫᱚᱢ ᱠᱚᱫᱚ ᱢᱟᱱᱮ ᱮᱴᱟᱜ ᱮᱴᱟᱜ ᱦᱚᱸᱠᱚ ᱤᱭᱟᱹ᱾
ᱪᱟᱣᱞᱮ ᱛᱷᱚᱲᱟ ᱠᱚ ᱞᱟᱜᱟᱣᱟᱜᱼᱟ᱾
ᱦᱮᱸ ᱦᱮᱸ ᱪᱟᱣᱞᱮ ᱟᱛᱟ ᱦᱚᱸᱠᱚ ᱤᱭᱟᱹᱭ ᱜᱮᱭᱟ ᱦᱟᱸᱜ᱾ ᱢᱮᱥᱟᱞ ᱠᱟᱛᱮ ᱟᱫᱚᱢ ᱦᱚᱲ ᱫᱚ᱾ ᱮᱴᱟᱜ ᱮᱴᱟᱜ ᱠᱚ ᱤᱭᱟᱹ ᱜᱮᱭᱟ ᱢᱟᱱᱞᱤᱭᱟ ᱩᱱᱤ ᱤᱭᱟᱹ ᱢᱮᱱᱟᱜ ᱛᱟᱭᱟ ᱡᱮᱞ᱾ ᱱᱚᱣᱟ ᱫᱚ ᱮᱠᱮᱱ ᱵᱷᱳᱴ ᱨᱮᱱᱟ ᱵᱷᱳᱴ ᱨᱮᱱᱟᱜ ᱥᱟᱛᱩᱢ ᱵᱮᱱᱟᱣ ᱠᱷᱟᱭ ᱢᱟ ᱟᱹᱰᱤ ᱥᱤᱵᱤᱞ ᱜᱮᱦᱟᱜ᱾ ᱵᱩᱡᱷᱟᱹᱜ ᱟ ᱥᱮ ᱵᱟᱝ᱾
ᱦᱮᱸ ᱟᱹᱰᱤ ᱥᱤᱵᱤᱞ ᱵᱩᱡᱷᱟᱹᱜᱼᱟ ᱟᱨ ᱟᱯᱮ ᱥᱮᱫ ᱾ ᱦᱟᱹᱠᱩ ᱠᱚᱛᱚ ᱠᱚ ᱡᱷᱤᱞᱤᱜ ᱠᱟᱱᱟ ᱥᱮ ᱵᱟᱝ ᱦᱟᱹᱠᱩ ᱡᱮᱥᱮᱭᱤ ᱦᱩᱭᱩᱜ ᱠᱟᱱᱟ ᱜᱚᱝᱜᱷᱟ ᱠᱟᱴᱠᱚᱢ᱾ ᱠᱚ ᱧᱟᱢᱚᱜ ᱟᱥᱮ ᱵᱟᱝ ᱡᱮ ᱨᱚᱠᱚᱡ?
ᱠᱩᱠᱞᱤᱢ ᱫᱚᱢ ᱫᱚᱦᱚ ᱠᱮᱫᱟ᱾ ᱟᱫᱚ ᱱᱮᱛᱟᱨ ᱫᱚ ᱦᱟᱸᱜ ᱱᱮᱛᱟᱨ ᱢᱟ ᱦᱟᱹᱠᱩ ᱦᱚᱸᱠᱚ ᱧᱟᱢᱚᱜ ᱜᱮᱭᱟ ᱟᱫᱚ ᱱᱮᱛᱟᱨ ᱫᱚ ᱦᱟᱸᱜ ᱟᱹᱰᱤ ᱡᱟᱹᱥᱛᱤ ᱫᱚ ᱵᱟᱝ᱾ ᱡᱚᱠᱷᱚᱱ ᱱᱚᱣᱟ ᱦᱩᱲᱩ ᱠᱚᱠᱚ ᱨᱚᱦᱚᱭ ᱵᱟᱲᱟᱭᱟ᱾ ᱨᱚᱦᱚᱭ ᱛᱟᱭᱱᱚᱢ ᱡᱚᱠᱷᱚᱡ ᱦᱮᱲᱦᱮᱫ ᱠᱚ ᱦᱩᱭᱩᱜᱼᱟ ᱛᱚ ᱩᱱ ᱡᱚᱠᱷᱟᱱ ᱡᱚᱠᱷᱚᱱ᱾ ᱡᱚᱠᱷᱚᱱ ᱫᱟᱜ ᱞᱮᱠᱷᱟᱡ ᱫᱟᱜ ᱰᱩᱵᱟᱹ ᱵᱟᱲᱟ ᱞᱮᱠᱷᱟᱭ ᱟᱹᱰᱤ ᱡᱟᱹᱥᱛᱤ ᱦᱟᱹᱠᱩ ᱠᱚᱠᱚ ᱧᱟᱢᱚᱜᱼᱟ ᱦᱟᱸᱜ᱾ ᱟᱫᱚ ᱱᱮᱛᱟᱨ ᱫᱚ ᱦᱟᱹᱠᱩ ᱱᱚᱝᱠᱟ ᱠᱟᱴᱠᱚᱢ ᱦᱟᱹᱠᱩ ᱟᱪᱷᱟᱟ ᱟᱪᱷᱟ᱾
ᱟᱞᱮ ᱥᱮᱫ ᱫᱚ ᱦᱚᱸᱜᱼᱚᱭ ᱦᱟᱹᱠᱩ ᱠᱚ ᱡᱷᱟᱹᱤᱞᱤ ᱠᱚ ᱞᱟᱜᱟᱣ ᱚᱱᱟ ᱠᱚ ᱟᱞᱮ ᱥᱮᱫ ᱫᱚ᱾ ᱦᱟᱹᱠᱩ ᱡᱷᱟᱹᱞᱤ ᱠᱚ ᱞᱟᱜᱟᱣ ᱮᱱᱟᱠᱚ ᱟᱨ᱾ ᱡᱷᱟᱹᱞᱤᱭᱮ ᱠᱚᱭᱟᱠᱚ ᱵᱚᱞᱮ ᱟᱞᱮ ᱥᱮᱫ ᱫᱚ ᱟᱹᱰᱤ ᱡᱳᱨ ᱜᱮ ᱥᱳᱨ ᱜᱮ ᱥᱮ ᱦᱚᱞᱟ ᱜᱮ ᱟᱹᱰᱤ ᱡᱳᱨ ᱥᱳᱨ ᱠᱚ ᱡᱷᱟᱹᱞᱤ ᱞᱮᱭᱟ᱾
ᱟᱪᱷᱟ ᱟᱪᱷᱟ᱾
ᱦᱚᱞᱟᱜᱮ ᱟᱭᱢᱟ ᱟᱭᱢᱟ ᱠᱟᱛᱮ ᱦᱟᱹᱠᱩ ᱠᱚ ᱡᱷᱟᱹᱞᱤ ᱠᱮᱫ ᱠᱚᱣᱟ ᱟᱞᱮᱥᱮᱫ ᱫᱚ᱾
ᱟᱪᱷᱟ᱾ ᱟᱞᱮ ᱥᱮ ᱦᱚ ᱢᱟᱱᱮ ᱡᱚᱛᱚᱣᱟᱜ ᱜᱮᱠᱚ ᱤᱭᱟᱹ ᱠᱚᱜᱮᱭᱟ ᱟᱫᱚ ᱱᱮᱛᱟᱨ ᱧᱮᱞᱚᱜᱚᱜ ᱠᱟᱱᱟ ᱵᱚᱞᱮ ᱱᱩᱠᱩ᱾ ᱠᱟᱴᱠᱚᱢ ᱢᱟᱱᱮ ᱠᱟᱴᱠᱚᱢ ᱦᱟᱜ ᱵᱚᱨᱪᱚᱝ ᱠᱚᱢ ᱠᱚ ᱠᱟᱴᱠᱚᱢ ᱠᱚ ᱠᱚᱢ ᱠᱚ ᱧᱟᱢᱚᱜ ᱠᱟᱱᱟ ᱟᱞᱮ ᱥᱮᱫ ᱫᱚ ᱮᱱᱛᱮᱜ ᱟᱹᱰᱤ ᱡᱟᱹᱥᱛᱤ ᱯᱟᱥᱮᱜ ᱱᱚᱝᱠᱟ᱾ ᱥᱟᱦᱟᱨ ᱥᱮ ᱢᱮᱱ ᱫᱟᱲᱮᱭᱟᱜᱼᱟ ᱠᱷᱟᱛ ᱠᱚᱵᱩᱱ ᱞᱟᱜᱟᱣᱮᱫ ᱛᱮ ᱱᱚᱣᱟ ᱪᱟᱥᱵᱟᱥ᱾ ᱠᱚᱨᱮ ᱟᱫᱚ ᱚᱱᱟᱛᱮᱦᱟᱸᱜ ᱯᱟᱥᱮᱜ ᱱᱩᱠᱩ ᱠᱚᱫᱚ ᱟᱸᱫ ᱪᱟᱵᱟᱜ ᱠᱟᱱᱟ ᱥᱮ ᱵᱟᱝ᱾
ᱴᱟᱭᱤᱢ ᱦᱚᱸ ᱦᱩᱭᱩᱜ ᱠᱟᱱ ᱫᱚ ᱦᱮᱸ ᱟᱸᱚᱢᱮᱫᱮ᱾
ᱮᱠᱟᱞ᱾ ᱴᱷᱤᱠᱮ ᱱᱚᱰᱮ ᱜᱮᱞᱟᱝ ᱢᱩᱪᱟᱹᱫᱟ ᱟᱨ ᱤᱧ ᱥᱮᱫ᱾ ᱮᱠᱟᱞᱮᱠᱟ ᱟᱭᱢᱟ ᱥᱟᱨᱦᱟᱣ ᱟᱨ ᱡᱚᱦᱟᱨ᱾ ᱴᱷᱤᱠ ᱜᱮᱭᱟ ᱴᱷᱤᱠ ᱜᱮᱭᱟ ᱛᱟᱝᱜᱤ ᱨᱮ ᱢᱮᱱᱟᱜ ᱞᱤᱧᱼᱟ ᱦᱟᱜ᱾
ᱦᱮᱸᱦᱳᱭ ᱦᱳᱭ᱾